ᱦᱩᱸ ᱡᱚᱦᱟᱨ ᱜᱮ, ᱡᱚᱦᱟᱨ ᱜᱮ ᱜᱚᱝᱠᱮ ᱛᱟᱞᱦᱮ ᱱᱟᱯᱟᱭ ᱵᱟᱲᱟ‌ ᱜᱮᱭᱟᱵᱮᱱ?
ᱦᱮᱸ ᱜᱚᱝᱠᱮ ᱱᱟᱯᱟᱭ ᱵᱟᱲᱟᱜᱮ ᱾
ᱦᱳᱭ ᱦᱳᱭ ᱦᱳᱭ ᱜᱚᱝᱠᱮ ᱛᱟᱦᱚᱞᱮ ᱪᱮᱫ ᱞᱮᱠᱟ ᱱᱤᱛᱚᱜ ᱫᱚ, ᱪᱮᱫ ᱠᱚᱵᱮᱱ ᱪᱤᱠᱟᱹᱭᱮᱫᱟ?
ᱟᱨ ᱜᱚᱝᱠᱮ ᱟᱨ ᱟᱞᱚ ᱵᱤᱱ ᱞᱟᱹᱭᱟ ᱪᱟᱞᱟᱣ ᱦᱳᱭ ᱞᱮᱱᱟ ᱵᱟᱹᱭᱦᱟᱹᱲ ᱥᱮᱱ
ᱦᱳᱭ ᱦᱳᱭ ᱦᱳᱭ ᱛᱤᱨᱮᱵᱤᱱ ᱦᱮᱡ ᱮᱱᱟ ᱜᱚᱢᱠᱮ?
ᱜᱚᱝᱠᱮ ᱱᱚᱼᱚᱭ ᱱᱤᱛᱚᱜ ᱱᱤᱛᱚᱜ ᱞᱤᱧ
ᱦᱳᱭ ᱦᱳᱭ ᱦᱳᱭ ᱦᱳᱭ
ᱦᱩᱸ
ᱛᱟᱦᱚᱞᱮ ᱡᱚᱢ ᱵᱟᱲᱟ ᱠᱮᱜᱼᱟ ᱵᱮᱱ?
ᱦᱮᱸ ᱜᱚᱝᱠᱮ ᱡᱚᱢ ᱦᱩᱭᱩᱜᱼᱟ ᱦᱟᱯᱮ ᱠᱟᱹᱴᱤᱡ ᱞᱤᱧ ᱡᱤᱨᱟᱹᱣ ᱵᱟᱲᱟᱜ ᱠᱟᱱᱟ ᱛᱚ ᱾
ᱦᱳᱭ ᱦᱳᱭ
ᱟᱫᱚ ᱩᱱᱟᱹᱜ ᱪᱟᱸᱬᱮ ᱡᱚᱢ ᱠᱟᱛᱮᱜ ᱫᱚ ᱟᱹᱞᱤᱧ ᱦᱚᱸ ᱪᱮᱫ ᱞᱤᱧ ᱪᱤᱠᱟᱹᱭᱟ ᱵᱟᱹᱞᱤᱧ ᱵᱩᱡᱽ ᱫᱟᱲᱮᱭᱟᱜ ᱠᱟᱱᱟ ᱥᱮ᱾
ᱦᱳᱭ ᱦᱳᱭ ᱜᱚᱝᱠᱮ ᱛᱟᱦᱞᱮ, ᱦᱮᱸ ᱜᱚᱝᱠᱮ ᱞᱟᱹᱭ ᱵᱮᱱ᱾
ᱟᱫᱚ ᱞᱟᱹᱭᱚ ᱠᱟᱱᱟ ᱦᱟᱯᱮ ᱠᱟᱹᱴᱤᱡ ᱜᱤᱛᱤᱡ ᱯᱟᱲᱟ ᱦᱩᱭ ᱞᱮᱱ ᱜᱮ ᱛᱟᱨᱯᱚᱨᱮ ᱦᱟᱸᱜ ᱞᱤᱧ ᱡᱚᱢ᱾
ᱦᱳᱭ ᱦᱳᱭ ᱦᱳᱭ ᱜᱚᱝᱠᱮ ᱛᱟᱞᱦᱮ ᱡᱚᱢ ᱫᱚᱵᱮᱱ ᱡᱚᱢ ᱠᱮᱜᱼᱟ ᱛᱟᱞᱦᱮ ᱪᱮᱫ ᱵᱮᱱ ᱟᱵᱩᱱ ᱩᱛᱩ ᱞᱮᱫᱼᱟ?
ᱛᱮᱦᱮᱧ ᱫᱚ ᱩᱛᱩ ᱦᱩᱭ ᱞᱮᱱᱟ ᱤᱭᱟᱹ ᱚᱱᱟ ᱦᱩᱸ ᱤᱭᱟᱹ ᱟᱲᱟᱜ ᱚᱱᱟ ᱵᱷᱟᱹᱛᱩᱣᱟᱹ ᱟᱲᱟᱜ᱾
ᱦᱳᱭ ᱦᱮᱸ ᱦᱮᱸ, ᱵᱷᱟᱹᱛᱩᱣᱟᱹ ᱟᱲᱟᱜ ᱟᱯᱮ ᱥᱮᱫ ᱫᱚ ᱜᱚᱝᱠᱮ ᱫᱚᱢᱮ ᱢᱮᱱᱟᱜ ᱜᱮᱭᱟ ᱥᱮ ᱪᱮᱞ ᱪᱮᱫ ᱞᱮᱠᱟ?
ᱦᱳᱭ ᱜᱚᱝᱠᱮ ᱵᱷᱟᱹᱛᱩᱣᱟᱹ ᱟᱲᱟᱜ ᱫᱚ ᱢᱮᱱᱟᱜᱼᱟ ᱱᱮᱛᱟᱨ ᱚᱱᱟ ᱵᱚᱨᱥᱟ ᱫᱤᱱ ᱟᱠᱟᱱᱟ ᱟᱫᱚ ᱛᱟᱦᱞᱮ ᱚᱢᱚᱱ ᱟᱠᱟᱱᱟ ᱛᱚ᱾ ᱟᱨ ᱜᱚᱝᱠᱮ ᱚᱱᱟ ᱚᱱᱟ ᱯᱩᱴᱠᱟᱹ ᱩᱫ ᱦᱚᱸ ᱧᱟᱢᱚᱜ ᱠᱟᱱᱟ ᱜᱚᱝᱠᱮ᱾
ᱦᱳᱭ ᱦᱳᱭ ᱦᱳᱭ᱾
ᱚᱱᱟ ᱦᱩᱰᱤᱧ ᱦᱩᱰᱤᱧ ᱚᱱᱟ ᱪᱮᱫ ᱢᱩᱪᱤ ᱩᱫ ᱜᱚᱝᱠᱮ ᱠᱚ ᱞᱟᱹᱭ ᱫᱚ᱾
ᱦᱮᱸ ᱦᱮᱸ ᱦᱮᱸ᱾
ᱛᱷᱚᱞᱚ ᱢᱩᱪᱤ ᱩᱫ ᱠᱚᱦᱚᱸ ᱧᱟᱢᱚᱜ ᱠᱟᱱ ᱜᱮᱭᱟ ᱛᱚ ᱟᱫᱚ ᱟᱲᱮ ᱫᱷᱟᱨᱮ ᱫᱷᱟᱨᱮ ᱛᱮ ᱚᱢᱚᱱ ᱠᱚᱜ ᱠᱟᱱᱟ ᱛᱚ᱾
ᱦᱮᱸ ᱦᱮᱸ ᱦᱮᱸ ᱦᱮᱸ, ᱜᱚᱝᱠᱮ ᱛᱟᱞᱦᱮ ᱟᱞᱤᱧ ᱞᱤᱧ ᱡᱚᱠᱷᱚᱱ ᱢᱩᱪᱤ ᱩᱫ ᱵᱮᱱ ᱞᱟᱹᱭ ᱠᱮᱜᱼᱟ, ᱛᱟᱦᱚᱞᱮ ᱟᱹᱰᱤ ᱱᱟᱯ ᱯᱟᱭ ᱟᱹᱞᱤᱧ ᱦᱚᱸᱞᱤᱧ ᱵᱩᱡᱷᱟᱹᱣ ᱧᱟᱢ ᱠᱮᱜᱼᱟ, ᱛᱟᱦᱚᱞᱮ ᱜᱚᱝ ᱠᱮ ᱚᱱᱟ ᱠᱟᱹᱴᱤᱡ ᱦᱟᱸᱜ ᱯᱚᱨᱮ ᱦᱟᱸᱜ ᱞᱤᱧ ᱠᱩᱞᱤᱭᱮᱫ ᱵᱤᱱᱟ ᱦᱟᱸᱜ ᱦᱮᱸ᱾
ᱞᱮ ᱠᱟᱹᱴᱤᱡ ᱟᱨ ᱢᱤᱫᱴᱮᱱ ᱞᱤᱧ ᱠᱩᱞᱤ ᱞᱮᱵᱮᱱ ᱜᱮ ᱛᱟᱞᱦᱮ ᱜᱚᱝᱠᱮ ᱪᱟᱥᱵᱟᱥ ᱫᱚ ᱛᱤᱱᱟᱹᱜ ᱜᱟᱱ ᱵᱮᱱ ᱨᱟᱠᱟᱵ ᱵᱟᱲᱟ ᱠᱮᱫᱼᱟ?
ᱪᱟᱥᱵᱟᱥ ᱜᱚᱝᱠᱮ ᱟᱨ ᱟᱞᱚ ᱵᱮᱱ ᱞᱮᱭᱟ᱾ ᱪᱟᱥᱵᱟᱥ ᱫᱚ ᱜᱚᱝᱠᱮ ᱟᱨ ᱟᱞᱚᱵᱮᱱ ᱞᱮᱭᱟ ᱪᱟᱥᱵᱟᱥ ᱱᱮ ᱦᱩᱭ ᱜᱮ ᱵᱟᱝ ᱦᱩᱭᱩᱜ ᱠᱟᱱᱟ᱾
ᱪᱤᱠᱟᱹ ᱛᱮ ᱜᱚᱝᱠᱮ?
ᱟᱨ ᱜᱚᱝᱠᱮ ᱫᱟᱜ ᱜᱮ ᱵᱟᱭ ᱫᱟᱜ ᱮᱫᱟᱭ ᱫᱚ ᱟᱞᱮ ᱥᱮᱱ ᱫᱚ᱾ ᱪᱮᱠᱟᱹᱛᱮ ᱦᱩᱭᱩᱜᱼᱟ, ᱮᱸ ᱵᱟᱝ ᱚᱱᱠᱟ ᱵᱟᱭ ᱫᱟᱜ ᱫᱟ᱾
ᱦᱳᱭ ᱦᱳᱭ ᱦᱳᱭ ᱢᱮᱱ ᱪᱟᱸᱫᱚ ᱵᱚᱸᱜᱟ ᱵᱮᱱ ᱟᱹᱲᱤᱥ ᱞᱮᱠᱟ ᱪᱚ ᱠᱟᱫᱮᱭᱟ ᱥᱮ ᱪᱮᱫ ᱞᱮᱠᱟ ᱜᱚᱝᱠᱮ?
ᱟᱫᱚ ᱪᱟᱸᱫᱚ ᱵᱚᱸᱜᱟᱭ ᱟᱲᱤᱥᱚᱜ ᱨᱮᱜᱮ ᱪᱤᱠᱟᱹᱭᱟᱭ? ᱪᱟᱸᱫᱚ ᱵᱚᱸᱜᱟ ᱫᱚ ᱩᱱᱤᱭᱟᱜ ᱡᱟᱦᱟᱸ ᱠᱚᱨᱢᱚ ᱚᱱᱟᱜᱮᱭ ᱠᱚᱨᱟᱣᱟ, ᱦᱮᱸ ᱥᱮ ᱵᱟᱝ?
ᱦᱳᱭ ᱦᱳᱭ ᱦᱳᱭ ᱦᱳᱭ ᱛᱟᱦᱞᱮ ᱜᱚᱝᱠᱮ ᱟᱹᱰᱤ ᱟᱠᱟᱞ ᱨᱮᱜᱮ ᱱᱤᱭᱟᱹ ᱵᱟᱨ ᱫᱚᱭ ᱥᱮ ᱪᱮᱫ ᱞᱮᱠᱟ?
ᱦᱳᱭ ᱜᱚᱝᱠᱮ ᱡᱚᱡᱟ ᱵᱩᱡᱩᱜ ᱠᱟᱱᱟ᱾ ᱪᱮᱫ-ᱮ ᱪᱤᱠᱟᱹ ᱵᱟᱝ ᱵᱩᱡᱚᱜᱚᱜ ᱠᱟᱱᱟ ᱦᱟᱸᱜ᱾
ᱦᱳᱭ ᱦᱳᱭ ᱦᱳᱭ ᱟᱫᱚ ᱡᱟᱦᱟᱸ ᱞᱮᱠᱟ ᱜᱮ ᱜᱚᱝᱠᱮ ᱟᱫᱚ ᱱᱤᱭᱟᱹ ᱵᱟᱨ ᱫᱚ ᱟᱫᱚ ᱜᱚᱝᱠᱮ ᱡᱩᱫᱤ ᱪᱟᱥ ᱵᱟᱵᱮᱱ ᱨᱟᱠᱟᱵ ᱫᱟᱲᱮᱭᱟᱜᱼᱟ ᱛᱟᱞᱦᱮ ᱟᱵᱮᱱᱟᱜ ᱪᱤᱱᱛᱟᱹ ᱵᱷᱟᱵᱱᱟ ᱨᱮ ᱪᱮᱫ ᱞᱮᱠᱟ ᱦᱮᱡ ᱵᱟᱲᱟ ᱟᱠᱟᱱᱟ, ᱱᱟᱢᱟᱞ ᱡᱷᱟᱢᱟᱞ ᱵᱮᱱ ᱪᱟᱞᱟᱜ ᱞᱮᱠᱟ ᱥᱮ ᱪᱮᱞ ᱪᱮᱫ ᱞᱮᱠᱟ?
ᱟᱨ ᱜᱚᱝᱠᱮ ᱟᱞᱚᱵᱤᱱ ᱞᱮᱭᱟ ᱵᱟᱭᱨᱮ ᱥᱮᱱ ᱠᱟᱹᱢᱤ ᱜᱮ ᱪᱟᱞᱟᱜ ᱦᱩᱭᱩᱜᱼᱟ ᱚᱱᱟ ᱵᱮᱝᱜᱟᱞᱳᱨ ᱛᱟᱢᱤᱞᱱᱟᱲᱩ, ᱜᱩᱡᱨᱟᱴᱷᱚ, ᱢᱟᱨᱟᱴᱷᱚ ᱱᱚᱛᱮ ᱜᱮ ᱵᱟᱠᱷᱟᱡ ᱫᱤᱞᱞᱤ ᱥᱮᱱ ᱦᱳᱞᱳ ᱪᱟᱞᱟᱜ ᱦᱩᱭᱩᱜᱼᱟ ᱵᱟᱭᱨᱮ ᱠᱟᱹᱢᱤ᱾
ᱦᱳᱭ ᱜᱚᱝᱠᱮ ᱡᱮᱢᱚᱱ ᱚᱱᱮ ᱵᱟᱝᱠᱚ ᱞᱟᱹᱭ ᱠᱟᱫ, ᱠᱩᱲᱤ ᱜᱤᱫᱽᱨᱟᱹ ᱫᱚ ᱚᱲᱟᱜ ᱨᱮᱱ ᱞᱚ ᱠᱷᱤ ᱞᱮᱠᱟ ᱟᱨ ᱱᱮ ᱦᱚᱲ ᱫᱚ ᱩᱱᱤ ᱞᱚᱠᱠᱷᱤ ᱯᱟᱸᱡᱟ ᱞᱟᱹᱜᱤᱫ ᱡᱩᱫᱤ ᱟᱢ ᱡᱟᱦᱟᱸ ᱛᱤᱥᱮᱢ ᱡᱩᱨᱤ ᱯᱟᱨᱥᱤ ᱡᱚᱝᱟᱜᱼᱟ ᱛᱟᱦᱚᱞᱮ ᱦᱟᱸᱜ ᱟᱫᱚ ᱟᱵᱮᱱ ᱫᱚ ᱜᱚᱝᱠᱮ ᱡᱩᱫᱤ ᱪᱟᱥᱵᱟᱥ ᱛᱩ ᱵᱟᱝ ᱦᱩᱭᱩᱜᱼᱟ ᱪᱟᱹᱠᱨᱤ ᱠᱚ ᱵᱟᱵᱮᱱ ᱧᱟᱢᱟ ᱛᱟᱦᱚᱞᱮ ᱟᱫᱚ ᱥᱮᱭ ᱟᱵᱚ ᱫᱚ ᱜᱩᱡᱽᱨᱟᱴ, ᱛᱟᱢᱤᱞᱱᱟᱲᱩ, ᱵᱮᱝᱜᱟᱞᱳᱨ ᱚᱱᱛᱮ ᱫᱚ ᱪᱟᱞᱟᱜ ᱜᱮ ᱞᱟᱜᱟᱣᱫ ᱵᱚᱱᱟ᱾ ᱟᱨ ᱜᱚᱢᱠᱮ ᱡᱩᱫᱤ ᱮᱠᱷᱟᱡ ᱟᱵᱮᱱ ᱡᱩᱫᱤ ᱵᱮᱝᱜᱟᱞᱳᱨ ᱛᱟᱹᱟᱢᱤᱞᱱᱟᱹᱲᱩ ᱵᱟᱵᱮᱱ ᱪᱟᱞᱟᱜ ᱜᱮᱭᱟ ᱛᱟᱦᱚᱞᱮ ᱠᱷᱟᱱᱡ ᱦᱟᱸᱜ ᱟᱵᱮᱱᱟᱜ ᱥᱚᱝᱥᱟᱨ ᱪᱤᱠᱟᱹ ᱞᱮᱠᱟ ᱛᱮᱵᱮᱱ ᱯᱮᱲᱟᱜᱼᱟ ᱟᱨ ᱱᱤᱡᱮᱨᱮᱱᱻ ᱤᱭᱟᱹ ᱢᱟᱱᱮ ᱱᱤᱡᱮᱨ ᱜᱷᱟᱨᱚᱧᱡᱽ ᱨᱮᱱ ᱫᱚ ᱜᱚᱢᱠᱮ ᱛᱤᱱᱟᱹᱜ ᱫᱤᱱ ᱟᱵᱮᱱ ᱫᱚᱠᱚ ᱧᱮᱞ ᱵᱮᱱᱟ ᱟᱵᱮᱱ ᱡᱩᱫᱤ ᱤᱱᱟᱹᱜ ᱜᱟᱱ ᱦᱚᱸ ᱴᱟᱠᱟ ᱯᱚᱭᱥᱟ ᱵᱟᱵᱮᱱ ᱡᱚᱜᱟᱲ ᱫᱟᱲᱮᱭᱟᱜᱼᱟ ᱜᱚᱢᱠᱮ ᱛᱟᱦᱚᱞᱮ ᱟᱵᱮᱱ ᱠᱚᱲᱟ ᱜᱤᱫᱟᱹᱨ ᱡᱚᱱᱚᱢ ᱠᱟᱛᱮᱫ ᱥᱟᱱᱟᱢ ᱦᱚᱲ ᱠᱚ ᱞᱟᱸᱫᱟ ᱟᱵᱤᱱᱟ ᱞᱟᱹᱭᱟᱠᱚ ᱱᱩᱭ ᱫᱚ ᱱᱩᱱᱟᱹᱜ ᱜᱟᱱ ᱴᱟᱠᱟ ᱯᱚᱭᱥᱟ ᱦᱚᱸ ᱵᱟᱭ ᱡᱚᱜᱟᱲ ᱫᱟᱲᱮᱭᱟᱜᱼᱟ, ‌ ᱚᱲᱟᱜ ᱨᱮ ᱠᱩᱲᱤ ᱜᱤᱫᱽᱟᱹᱨ ᱞᱮᱠᱟᱭ ᱫᱩᱲᱩᱵ ᱠᱚᱜᱼᱟ, ᱟᱹᱰᱤ ᱨᱚᱠ ᱠᱚᱢ ᱠᱚ ᱨᱚᱲ ᱨᱚᱲᱟ ᱜᱚᱢᱠᱮ ᱟᱵᱮᱱ ᱟᱵᱮᱱᱟᱜ ᱢᱚᱪᱟ ᱨᱮ ᱱᱚᱣᱟ ᱠᱚ ᱨᱚᱲ ᱡᱩᱫᱤ ᱟᱵᱤᱱᱟᱜ ᱞᱩᱛᱩᱨ ᱨᱮ ᱡᱩᱫᱤ ᱱᱚᱣᱟ ᱠᱚ ᱨᱚᱲ ᱛᱟᱠᱮᱨᱚᱜᱼᱟ ᱛᱟᱦᱚᱞᱮ ᱟᱵᱤᱱ ᱪᱮᱫ ᱞᱮᱠᱟ ᱵᱤᱱ ᱵᱩᱡᱷᱟᱹᱣᱟ ᱟᱹᱰᱤ ᱠᱚᱥᱴᱚ ᱜᱮ ᱵᱟᱵᱮᱱ ᱵᱩᱡᱷᱟᱹᱣᱼᱟ ᱞᱟᱹᱭ ᱵᱮᱱ ᱥᱮ᱾
ᱦᱮᱸ ᱜᱚᱢᱠᱮ ᱟᱹᱰᱤ ᱠᱚᱥᱴᱚ ᱜᱮ ᱵᱩᱡᱩᱜᱼᱟ ᱱᱚᱣᱟ ᱠᱚᱫᱚ ᱱᱚᱣᱟ ᱠᱚ ᱡᱤᱱᱤᱥ ᱠᱟᱫᱚ᱾
ᱦᱳᱭ ᱜᱚᱢᱠᱮ ᱚᱱᱟ ᱠᱷᱟᱹᱛᱤᱨ ᱪᱮ ᱜᱚᱢᱠᱮ ᱡᱩᱫᱤ ᱱᱤᱭᱟᱹ ᱵᱟᱨ ᱪᱟᱥᱼᱵᱟᱥ ᱵᱟᱝᱜᱮ ᱦᱩᱭᱩᱜᱼᱟ ᱛᱟᱦᱚᱞᱮ ᱟᱵᱮᱱ ᱫᱚ ᱢᱩᱴᱮ ᱢᱩᱴᱷᱮ ᱚᱲᱟᱜ ᱨᱮᱫᱚ ᱟᱞᱚᱵᱮᱱ ᱛᱟᱸᱦᱮᱱᱟ ᱡᱟᱸᱦᱟ ᱥᱮᱡᱽ ᱜᱮ ᱠᱟᱹᱴᱤᱡ ᱧᱮᱞ ᱡᱟᱭᱜᱤ ᱠᱟᱛᱮᱜ ᱚᱱᱟ ᱪᱟᱥ ᱢᱤᱫ ᱵᱚᱪᱷᱚᱨ ᱡᱟᱸᱦᱟ ᱪᱟᱥ ᱵᱚᱱ ᱡᱚᱢ ᱵᱟᱲᱟᱭᱟ ᱚᱱᱟ ᱨᱮᱱᱟᱜ ᱨᱳᱡᱽᱜᱟᱨ ᱫᱚ
ᱚᱱᱛᱮ ᱵᱟᱭᱨᱮ ᱥᱮᱱ ᱨᱮᱜᱮ ᱚᱰᱩᱠᱚᱜᱼᱟ ᱵᱟᱝ᱾
ᱦᱳᱭ ᱦᱳᱭ ᱳᱭ ᱡᱟ ᱜᱮ ᱫᱩ ᱛᱤᱱ ᱪᱟᱨ ᱢᱟᱥ ᱠᱷᱟᱰᱟᱣ ᱠᱟᱛᱮᱜ ᱦᱤᱞᱚᱣ ᱚᱱᱟ ᱫᱚ ᱟᱵᱚ ᱥᱚᱝᱥᱟᱨ ᱨᱮ ᱯᱩᱨᱩᱱ ᱜᱮ ᱞᱟᱜᱟᱜᱼᱟ ᱨᱮᱸᱜᱮᱡ ᱦᱚᱲᱟᱜ ᱫᱚ ᱜᱚᱢᱠᱮ ᱵᱟᱲᱟᱭ ᱜᱮᱭᱟᱵᱮᱱ ᱟᱞᱤ ᱢᱤᱫ ᱵᱮᱲᱟ ᱟᱵᱚ ᱫᱚ ᱜᱚᱢᱠᱮ ᱢᱤᱫ ᱵᱮᱲᱟ ᱵᱟᱵᱚᱱ ᱠᱟᱹᱢᱤ ᱞᱮᱠᱷᱟᱱ ᱢᱤᱫ ᱡᱚᱢ ᱵᱟᱵᱚᱱ ᱧᱟᱢᱟ ᱢᱤᱫ ᱵᱮᱲᱟ ᱨᱮᱱᱟᱜ, ᱚᱱᱮ ᱚᱱᱠᱟ ᱜᱚᱢᱠᱮ ᱟᱵᱮᱱ ᱫᱚ ᱟᱵᱤᱱ ᱥᱟᱨᱟ ᱡᱤᱵᱚᱱ ᱨᱮᱱᱟᱜ ᱡᱩᱫᱤ ᱵᱟᱵᱮᱱ ᱪᱟᱥ ᱫᱟᱲᱮᱭᱟᱜᱼᱟ ᱛᱟᱦᱮ ᱟᱵᱮᱱ, ᱢᱤ ᱚᱱᱟ ᱥᱟᱨᱟ ᱡᱤᱵᱚᱱ ᱨᱮᱱᱟᱜ ᱚᱱᱟ ᱢᱩᱞ ᱨᱟᱠᱟᱵ ᱛᱮ ᱟᱵᱮᱱ ᱛᱤᱱᱟᱹᱜ ᱠᱷᱟᱴᱟᱜ ᱞᱟᱜᱟᱣ ᱵᱮᱱᱟ ᱚᱸᱰᱮ ᱫᱚ? ᱚᱱᱟ ᱫᱚ ᱟᱵᱮᱱ ᱛᱮᱜᱮ ᱵᱮᱱ ᱵᱩᱡᱷᱟᱹᱣ ᱧᱟᱢ ᱫᱟᱲᱮᱭᱟᱜᱼᱟ ᱜᱚᱢᱠᱮ᱾
ᱦᱩᱸ
ᱦᱩᱸ ᱟᱫᱚ ᱡᱟᱭᱦᱳᱠ ᱡᱟᱸᱦᱟ ᱞᱮᱠᱟ ᱡᱟᱭᱦᱳᱠ ᱡᱟᱸᱦᱟ ᱞᱮᱠᱟ ᱡᱩ ᱦᱳᱭ ᱜᱚᱢᱠᱮ ᱦᱳᱭ ᱦᱳᱭ᱾
ᱟᱹᱰᱤ ᱢᱩᱥᱠᱤᱞ ᱜᱮ ᱜᱚᱢᱠᱮ᱾
ᱦᱳᱭ ᱦᱳᱭ ᱦᱳᱭ ᱟᱫᱚ ᱡᱟᱭᱦᱳᱠ ᱡᱟᱸᱦᱟ ᱞᱮᱠᱟ ᱠᱟᱛ ᱮᱱᱮᱫ ᱜᱮ ᱦᱟᱸᱜ ᱟᱵᱮᱱ ᱛᱚ ᱪᱮᱥᱴᱟ ᱨᱮᱫᱚ ᱵᱮᱱ ᱫᱷᱩᱨᱟᱹᱣ ᱟᱠᱟᱱ ᱜᱮ ᱵᱷ ᱛᱟᱦᱚᱞᱮ ᱜᱚᱢᱠᱮ ᱵᱷᱤᱲ ᱠᱚᱫᱚ ᱵᱮᱱ ᱪ ᱨᱚᱦᱚᱭ ᱵᱟᱲᱟ ᱠᱚᱜᱼᱟ ᱥᱮ?
ᱦᱮᱸ ᱜᱚᱢᱠᱮ ᱚᱱᱟ ᱠᱚᱫᱚ ᱵᱟᱹᱭᱦᱟᱹᱲ ᱠᱚᱫᱚ ᱛᱮᱸᱦᱮᱸᱧ ᱫᱚᱥᱴᱟᱻ ᱦᱮᱸ ᱫᱚᱥᱴᱟ ᱮᱜᱟᱨᱚᱴᱟ ᱫᱤᱜᱮ ᱚᱱᱟ ᱠᱚᱫᱚ ᱵᱟᱹᱭᱦᱲ ᱠᱚᱫᱚ ᱨᱚᱦᱚᱭ ᱥᱟᱹᱛ ᱟᱠᱟᱱᱟ᱾
ᱮ ᱦᱳᱭ ᱦᱳᱭ ᱦᱳᱭ ᱜᱚᱢᱠᱮ ᱚᱱᱟ ᱦᱚᱸ ᱟᱰ ᱰᱤ ᱱᱟᱯᱟᱭ ᱟᱠᱟᱫ ᱜᱮᱭᱟ ᱵᱟᱹᱭᱦᱟᱹᱲ ᱨᱚᱦᱚᱭ ᱨᱮᱸᱦᱚ ᱜᱚᱢᱠᱮ ᱟᱵᱚ ᱡᱟᱸᱦᱟ ᱦᱩᱲᱩ ᱟᱹᱠᱷᱨᱤᱧ ᱠᱟᱛᱮᱫ ᱴᱟᱠᱟ ᱯᱚᱭᱥᱟ ᱵᱚᱱ ᱟᱨᱡᱟᱣᱮᱫ ᱚᱱᱟ ᱫᱚ ᱵᱟᱝ ᱦᱩᱭᱩᱜ ᱨᱮᱸᱦᱚ ᱡᱚᱢ ᱧᱩ ᱫᱚ ᱢᱚᱴᱟᱢᱩᱴᱤ ᱪᱟᱞᱟᱜ ᱜᱮᱭᱟ ᱛᱟᱦᱚᱞᱮ ᱦᱟᱸᱜ ᱵᱟᱝ ᱥᱮ, ᱟᱞᱤᱧ ᱫᱚᱞᱤᱧ ᱢᱚᱱᱮ ᱜᱚᱢᱠᱮ ᱮᱠᱟᱞ ᱜᱮ ᱯᱟᱪᱮᱫ ᱵᱟᱵᱮᱱ ᱨᱚᱦᱚᱭᱟᱠᱟᱫ᱾
ᱟᱨ ᱜᱚᱢᱠᱮ ᱦᱟᱯᱮ ᱟᱨᱚᱭ ᱫᱟᱜᱟᱭ ᱥᱮ ᱵᱟᱝ ᱚᱱᱟ ᱦᱚᱸᱥᱮ ᱧᱮᱞ ᱦᱩᱭᱩᱜᱼᱟ ᱥᱮ᱾
ᱦᱳᱭ ᱦᱳᱭ ᱦᱳᱭ, ᱟᱫᱚ ᱜᱚᱢᱠᱮ ᱫᱟᱜ ᱟᱨ ᱵᱟᱭ ᱫᱟᱜ ᱵᱚᱭᱦᱟᱹᱲ ᱨᱮᱱᱟᱜ ᱦᱩᱲᱩ ᱫᱚ ᱞᱟᱹᱭᱟᱠᱚ ᱡᱟᱦᱟᱸ ᱞᱮᱠᱟ ᱢᱤᱫ ᱵᱷᱟᱹᱠᱩ ᱫᱚ ᱜᱮᱭᱟ ᱵᱟᱝᱥᱮ ᱢᱤᱫ ᱢᱩᱨᱟᱹᱭ ᱫᱚ ᱦᱩᱭᱩᱜ ᱜᱮᱭᱟ᱾
ᱟᱫᱚ ᱚᱱᱟ ᱜᱮᱛᱚ ᱜᱚᱝᱠᱮ ᱢᱤᱫ ᱢᱩᱨᱟᱹᱭ ᱜᱟᱱ ᱦᱩᱭᱩᱜ ᱟᱥᱮ ᱵᱟᱝ ᱦᱩᱭᱩᱜᱼᱟ᱾ ᱚᱱᱟ ᱦᱚᱸᱛᱚ ᱵᱟᱝ ᱵᱩᱡᱩᱜᱚᱜ ᱠᱟᱱᱟ ᱥᱮ
ᱦᱳᱭ ᱦᱳᱭ ᱟᱫᱚ ᱱᱮᱛᱟᱨᱟᱜ ᱡᱩᱜᱽ ᱨᱮᱫᱚ ᱜᱚᱢᱠᱮ ᱚᱱᱮ ᱧᱮᱞ ᱟᱠᱟᱫ ᱜᱮᱭᱟ ᱵᱮᱱ ᱥᱟᱨ ᱪᱟᱯᱟᱱ ᱱᱟᱛᱮᱫ ᱠᱚᱠᱚ ᱨᱚᱦᱚᱭᱫᱟ᱾᱾
ᱦᱩᱸ᱾
ᱟᱫᱚ ᱡᱩᱫᱤ ᱴᱷᱤᱠ ᱴᱷᱟᱠ ᱥᱟᱨ ᱪᱟᱯᱟᱱ ᱵᱮᱱ ᱮᱢᱟᱜᱼᱟ ᱛᱟᱦᱚᱞᱮ ᱠᱷᱟᱱ ᱫᱚ ᱦᱟᱸᱜ ᱡᱟᱹᱱᱤᱡ ᱠᱷᱟᱱ ᱫᱚ ᱦᱩᱭᱩᱜ ᱛᱟᱵᱮᱱ ᱜᱮᱭᱟ ᱦᱟᱸᱜ᱾ ᱯᱮᱴᱮᱡ ᱫᱚ ᱟᱞᱚ ᱵᱮᱱ ᱯᱮᱴᱮᱡ ᱦᱚᱪᱚᱣᱟᱜᱼᱟ ᱟᱵᱮᱱ ᱫᱚᱵᱮᱱ ᱵᱩᱡᱮᱫ ᱜᱮᱭᱟ ᱥᱮ ᱜᱚᱝ ᱟᱞᱤᱧ ᱫᱚ ᱱᱚᱣᱟ ᱨᱮᱜᱮ ᱵᱟᱹᱫᱽ ᱫᱚ ᱢᱟᱱᱮ ᱵᱟᱵᱮᱱ ᱨᱚᱦᱚᱭ ᱫᱟᱲᱮᱭᱟᱜ ᱠᱟᱱᱟ ᱦᱟᱸᱜ ᱟᱫᱚ ᱦᱟᱜ ᱟᱵᱮᱱ ᱫᱚ ᱱᱚᱣᱟ ᱨᱮᱜᱮ ᱦᱟᱸᱜ ᱡᱚᱢ ᱧᱩ ᱵᱮᱱ ᱧᱟᱢ ᱨᱮᱱᱟᱜ ᱵᱮᱱ ᱨᱤᱠᱟᱹᱭᱟ ᱟᱫᱚ ᱜᱚᱢᱠᱮ ᱚᱠᱟ ᱵᱟᱪᱷᱟ ᱚᱱᱟᱨᱮ ᱟᱵᱮᱱ ᱠᱟᱹᱴᱤᱡ ᱢᱮᱫ ᱞᱩᱛᱩᱨᱟᱜ ᱵᱮᱱ ᱱᱤᱭᱟᱹ ᱠᱷᱟᱱ ᱜᱮ ᱢᱳᱴᱟᱢᱩᱴᱤ ᱜᱚᱝᱠᱮ ᱟᱞᱤᱧ ᱟᱹᱞᱤᱧ ᱫᱚ ᱞᱤᱧ ᱢᱚᱱᱮᱭᱟ ᱢᱤᱫ ᱥᱮᱨᱢᱟ ᱨᱮᱱᱟᱜ ᱡᱚᱢ ᱫᱚ ᱦᱟᱸᱜ ᱡᱟᱹᱱᱤᱧ ᱚᱰᱩᱵᱮᱱ ᱜᱮᱭᱟ ᱦᱟᱸᱜ᱾
ᱦᱮᱸ ᱦᱮᱸ᱾
ᱦᱳᱭ ᱜᱚᱝᱠᱮ ᱡᱟᱦᱟᱸ ᱮᱱᱟᱱᱟᱜ ᱠᱟᱛᱷᱟ ᱩᱫ ᱠᱟᱛᱷᱟ ᱵᱮᱱ ᱞᱟᱹᱭ ᱠᱮᱫᱮᱜᱼᱟ ᱦᱮᱸ᱾ ᱩᱫ ᱠᱟᱛᱷᱟ ᱫᱚ ᱜᱚᱢᱠᱮ ᱟᱹᱞᱤᱧ ᱫᱚ ᱪᱮᱫ ᱞᱮᱠᱟᱞᱤᱧ ᱢᱚᱱᱮᱭᱟ ᱩᱫ ᱠᱟᱛᱷᱟ ᱫᱚ ᱦᱮ ᱜᱚᱝᱠᱮ ᱟᱵᱮᱱ ᱫᱚ ᱩᱫ ᱫᱚ ᱛᱟᱦᱚᱞᱮ ᱛᱤᱱᱟᱹᱜ ᱜᱟᱱ ᱵᱮᱱ ᱡᱚᱢ ᱵᱟᱲᱟ ᱠᱮᱫᱮᱜᱼᱟ᱾᱾
ᱩᱫ ᱫᱚ ᱜᱚᱝᱠᱮ ᱪᱟᱞᱟᱣ ᱦᱩᱭ ᱞᱮᱱᱟ ᱛᱤᱦᱤᱧ ᱵᱟᱹᱭᱦᱟᱲ ᱥᱮᱫ ᱾ ᱛᱟᱦᱚᱞᱮ ᱚᱱᱛᱮ ᱠᱷᱚᱱ ᱜᱮ ᱟᱜᱩ ᱵᱟᱲᱟ ᱦᱩᱭᱱᱟ᱾ ᱚᱱᱟ ᱵᱷᱩᱛᱩᱣᱟᱹ ᱟᱲᱟᱜ ᱦᱚᱸ ᱥᱤᱫ ᱟᱜᱩ ᱦᱩᱭᱱᱟ ᱟᱨ ᱛᱚ ᱱᱚᱣᱲ ᱢᱩᱪᱤ ᱩᱫ ᱦᱚ ᱟᱹᱜᱚᱭᱮᱱᱟ ᱟᱫᱚ ᱚᱱᱟ ᱠᱚᱫᱚ ᱞᱟᱫ ᱠᱟᱛᱮ ᱜᱮ ᱡᱚᱢ ᱜᱮ ᱵᱷᱟᱜᱮᱭᱟ ᱚᱱᱟ ᱠᱚᱫᱚ᱾
ᱦᱳᱭ ᱦᱳᱭ ᱟᱨ ᱜᱚᱝᱠᱮ ᱚᱱᱮ ᱡᱟᱦᱟᱸ ᱞᱮᱠᱟ᱾ ᱠᱚᱞᱟᱭᱮᱫᱚ ᱩᱫ ᱯᱩᱴᱠᱟᱹ ᱠᱚ ᱧᱟᱢᱚᱜ ᱠᱟᱱᱟ ᱢᱮᱱᱛᱮ ᱟᱫᱚ ᱜᱚᱢᱠᱮ ᱩᱫ ᱯᱩᱴᱠᱟᱹ ᱧᱟᱢᱚᱜ ᱠᱟᱱ ᱜᱮᱭᱟ ᱥᱟᱱᱟᱢ ᱥᱮᱫ ᱫᱚ ᱵᱟᱝ ᱧᱟᱢᱚᱜ ᱠᱟᱱᱟ ᱦᱮᱸ᱾ ᱟᱫᱚ ᱜᱚᱝᱠᱮ ᱟᱯᱮ ᱥᱮᱫ ᱛᱟᱦᱚᱞᱮ ᱵᱤᱨ ᱩᱫ ᱯᱷᱩᱴᱠᱟᱹ ᱠᱚᱫᱚ ᱵᱮᱱ ᱡᱚᱢ ᱵᱟᱲᱟ ᱠᱮᱜᱼᱟ ᱥᱮ ᱵᱟᱝ?
ᱦᱳᱭ ᱜᱚᱝᱠᱮ ᱡᱚᱢ ᱵᱟᱲᱟ ᱫᱚ ᱦᱩᱭ ᱠᱟᱱᱟᱱ ᱜᱮᱭᱟ᱾
ᱦᱳᱭ ᱦᱳᱭ ᱜᱚᱢᱠᱮ ᱛᱟᱦᱚᱞᱮ ᱟᱵᱮᱱ ᱫᱚ ᱪᱮᱫᱞᱮᱠᱟ᱾ ᱢᱟᱱᱮ ᱯᱷᱩᱸᱴᱠᱟ. ᱫᱚ ᱛᱤᱱᱟᱜ ᱜᱟᱱ ᱵᱮᱱ ᱦᱟᱞᱟᱝ ᱵᱟᱲᱟ ᱞᱮᱫ ᱠᱚᱣᱟ᱾
ᱯᱩᱴᱠᱟ ᱫᱚ ᱜᱚᱝᱠᱮ ᱢᱚᱴᱟᱢᱩᱴᱤ ᱯᱟᱸᱪ ᱠᱤᱞᱳ ᱜᱟᱱ ᱞᱤᱧ ᱦᱟᱞᱟᱝ ᱞᱮᱫ ᱠᱚᱣᱟ᱾
ᱦᱳᱭ ᱦᱳᱭ ᱦᱮᱸ᱾
ᱛᱟᱦᱞᱮ ᱯᱟᱸᱪ ᱠᱤᱞᱳ ᱢᱚᱫᱫᱮ ᱳᱭ ᱳᱭ ᱢᱤᱫ ᱠᱤᱞᱳ ᱜᱟᱱ ᱫᱚ ᱵᱟᱝ ᱯᱟᱸᱥᱥᱚ ᱜᱟᱱ ᱫᱚ ᱚᱲᱟᱜ ᱨᱮ ᱦᱩᱭ ᱮᱱᱟ ᱟᱨᱚ ᱵᱟᱫ ᱵᱟᱹᱠᱤ ᱫᱚ ᱡᱚᱛᱚ ᱚᱱᱟ ᱢᱟᱨᱠᱮᱴ ᱥᱮᱱ ᱠᱚ ᱤᱫᱤ ᱠᱮᱫᱟ ᱚᱱᱛᱮ ᱨᱮᱠᱚ ᱟᱠᱷᱨᱤᱧ ᱦᱚᱴᱚ ᱠᱟᱫᱟ ᱡᱚᱛᱚᱼᱼ ᱛᱮ ᱟᱨᱚ ᱦᱚᱲ ᱡᱮᱢᱚᱱ ᱠᱤᱨᱤᱧ ᱠᱟᱛᱮ ᱠᱚ ᱡᱮᱢᱚᱱ ᱠᱚ ᱡᱚᱢ ᱫᱟᱲᱮᱭᱟᱜ ᱢᱟ᱾
ᱦᱳᱭ ᱜᱚᱢᱠᱮ᱾
ᱟᱨ ᱵᱟᱲᱟᱭ ᱜᱮᱭᱟᱵᱮᱱ ᱫᱚ ᱵᱟᱲᱟᱭ ᱜᱮᱭᱟᱵᱮᱱ ᱫᱚ ᱡᱮ ᱠᱤᱥᱟ. ᱬ ᱦᱚᱲ ᱫᱚ ᱠᱟᱹᱴᱤᱡ ᱵᱟᱠᱚ ᱡᱚᱢ ᱧᱩ ᱤᱭᱟᱹ ᱩᱱᱠᱩ ᱫᱚ ᱢᱟᱴᱮ ᱜᱷᱟᱴᱮ ᱫᱚ ᱵᱟᱝᱠᱚ ᱪᱟᱞᱟᱜ ᱟᱥᱮ ᱚᱠᱟᱨᱮ ᱩᱱᱠᱩ ᱫᱚᱠᱚ ᱧᱟᱢ ᱟᱥᱮ
ᱟᱨ ᱦᱳᱭ ᱜᱚᱢᱠᱮ ᱦᱳᱭ ᱦᱳᱭ ᱜᱚᱢᱠᱮ ᱛᱟᱦᱚᱞᱮ ᱟᱹᱞᱤᱧ ᱠᱟᱹᱴᱤᱡ ᱞᱤᱧ ᱞᱟᱹᱭᱮᱫᱼᱟ, ᱜᱚᱝᱠᱮ ᱡᱮ ᱯᱩᱴᱠᱟᱹ ᱵᱮᱱ ᱟᱹᱠᱷᱨᱤᱧ ᱵᱮᱱ ᱤᱫᱤ ᱠᱮᱫ ᱠᱚᱣᱟ ᱪᱮᱫ ᱞᱮᱠᱟ ᱜᱚᱱᱚᱝ ᱠᱚᱫᱚ ᱛᱟᱦᱮᱸ ᱠᱟᱱᱟ ᱜᱚᱝᱠᱮ?
ᱜᱚᱝᱠᱮ ᱥᱚᱢᱚᱭ ᱫᱚ ᱚᱱᱟ ᱮᱠᱥᱳ ᱥᱳᱛᱛᱳᱨ ᱴᱟᱠᱟ ᱠᱤᱞᱳ᱾ ᱚᱱᱠᱟ ᱠᱟᱛᱮᱫ ᱞᱤᱧ ᱮᱢᱟ ᱠᱚᱣᱟ᱾
ᱚ ᱜᱚᱢᱠᱮ ᱛᱚ ᱟᱵᱮᱱ ᱫᱚ, ᱟᱹᱰᱤ ᱥᱚᱻ ᱠᱚᱢ ᱥᱚᱢ ᱛᱮᱵᱮᱱ ᱮᱢᱟᱫ ᱠᱚᱣᱟ ᱜᱚᱢᱠᱮ, ᱚᱠᱟ ᱠᱚᱨᱮ ᱞᱤᱧ ᱟᱸᱡᱚᱢ ᱡᱚᱢ ᱵᱟᱲᱟ ᱠᱚᱜᱼᱟ ᱪᱟᱨᱥᱚ ᱯᱟᱸᱪᱥᱚ ᱴᱟᱠᱟ ᱠᱤᱞᱳ ᱦᱚᱸ ᱜᱚᱢᱠᱮ᱾ ᱢᱟᱱᱮ ᱜᱚᱝᱠᱮ ᱢᱮᱱᱥᱴ ᱫᱚ ᱪᱮᱫ ᱞᱮᱠᱟ ᱟᱹᱰᱤ ᱨᱟᱣᱟᱞ ᱡᱤᱱᱤᱥ ᱛᱚ᱾
ᱦᱩᱸ᱾
ᱦᱳᱭ ᱟᱫᱚ ᱩᱱᱩᱠᱩ ᱫᱟᱜ ᱨᱮ ᱤᱭᱟᱹ ᱠᱚᱨᱮ ᱦᱚᱸ ᱠᱚ ᱞᱟᱹᱭ ᱪᱟᱯᱮᱜ ᱟᱠ ᱠᱚ ᱥᱮ ᱪᱮᱫ ᱪᱮᱫ ᱞᱮᱠᱟ ᱟᱹᱞᱤᱧ ᱦᱚᱞᱤᱧ ᱪᱟ ᱵᱟᱞᱤᱧ ᱵᱟᱲᱟᱭᱟ, ᱠᱤᱱᱛᱩ ᱫᱚ ᱚᱱᱮ ᱟᱱᱮ ᱠᱚᱢ ᱥᱷᱚᱢ ᱛᱮᱫᱚ ᱢᱤᱫ ᱠᱤᱞᱳ ᱡᱟᱦᱟᱸᱭ ᱦᱟᱛᱟᱣᱟ, ᱪᱟᱨᱥᱚ ᱯᱟᱸᱪᱥᱚ ᱴᱟᱠᱟ ᱨᱮᱱᱟᱜ ᱩᱱᱤ ᱫᱚ ᱟᱢᱫᱟ ᱟᱹᱰᱤ ᱟᱢᱫᱟ ᱡᱟᱹᱱᱤᱡ ᱜᱚᱝᱠᱮ ᱮᱢ ᱞᱟᱜᱟᱣ ᱮᱱᱟ ᱜᱮᱭᱟ ᱵᱟᱝ ᱥᱮ?
ᱦᱩᱸ ᱟᱫᱚ ᱱᱚᱣᱟ ᱫᱚ ᱞᱳᱠᱟᱞ ᱮᱨᱤᱭᱟ ᱨᱮ ᱥᱮ᱾ ᱟᱫᱚ ᱵᱟᱡᱟᱨ ᱵᱟᱡᱟᱨ ᱠᱚᱨᱮ ᱫᱚ, ᱚᱱᱟ ᱠᱚᱨᱮ ᱫᱚ ᱦᱟᱭ ᱨᱮᱴ ᱪᱟᱞᱟᱣ ᱟᱠᱟ ᱟᱱᱠᱟ ᱜᱮ ᱡᱟᱦᱟᱸ ᱞᱮᱠᱟ ᱮᱱ ᱞᱟᱹᱭ ᱦᱚᱪ ᱠᱮᱫᱟ᱾ ᱪᱟᱨᱥᱚ ᱯᱟᱸᱪᱥᱚ ᱴᱟᱠᱟ ᱚᱱᱠᱟ ᱜᱮ ᱦᱩᱭᱩᱜᱼᱟ᱾ ᱟᱫᱚ ᱞᱚ ᱟᱹᱛᱩ ᱟᱹᱛᱩ ᱚᱲᱟᱜ ᱠᱚᱨᱮ ᱫᱚ ᱠᱟᱹᱴᱤᱡ ᱫᱟᱢ ᱫᱚ ᱠᱚᱢ ᱜᱮᱭᱟ ᱥᱮ᱾
ᱦᱳᱭ ᱦᱳᱭ ᱦᱳᱭ᱾ ᱟᱹᱛᱩ ᱚᱲᱟᱜ ᱨᱮᱱ ᱪᱟᱹᱥᱤᱵᱟᱹᱥᱤ ᱦᱚᱲ ᱫᱚ ᱩᱱᱟᱹᱜ ᱜᱟᱱ ᱴᱟᱠᱟ ᱯᱚᱭᱥᱟ ᱟᱛᱮᱫ ᱫᱚ ᱵᱟᱵᱚᱱ ᱛᱟᱦᱮᱱ ᱜᱮᱭᱟ᱾ ᱦᱩ᱾ ᱡᱟᱦᱟᱸ ᱛᱤᱱᱟᱹᱜ ᱴᱟᱠᱟ ᱯᱚᱭᱥᱟ ᱦᱩᱭᱩᱜ ᱛᱟᱵᱚᱱᱟ᱾ ᱤᱱᱟᱹ ᱠᱚᱛᱮ ᱜᱮᱵᱚᱱ ᱥᱚᱵᱽᱡᱤ ᱠᱚᱵᱚᱱ ᱦᱟᱛᱟᱣ ᱵᱟᱲᱟᱭᱟ᱾ ᱟᱵᱚᱫ ᱫᱚ ᱚᱠᱚᱭ ᱦᱚᱸ ᱚᱱᱠᱟ ᱠᱤᱥᱟᱲ ᱴᱟᱠᱟ ᱯᱚᱭᱥᱟ ᱥᱟᱵᱟᱱ ᱦᱚᱲ ᱫᱚ ᱵᱟᱝ ᱠᱟᱱᱟ ᱵᱚᱱ᱾ ᱟᱹᱫᱚ ᱵᱟᱵᱚᱱ ᱧᱮᱞ ᱠᱟᱜᱼᱟ, ᱴᱟᱠᱟ ᱯᱚᱭᱥᱟ ᱫᱚ ᱜᱚᱝᱠᱮ᱾
ᱦᱮᱸᱻ
ᱦᱩᱸ ᱦᱩᱸ᱾ ᱟᱫᱚ ᱜᱚᱝᱠᱮ ᱛᱟᱦᱚᱞᱮ ᱩᱫ ᱫᱚ ᱪᱮᱫ ᱞᱮᱠᱟ? ᱤᱭᱟᱹ ᱩᱫ ᱤᱧ ᱞᱟᱹ ᱟ ᱜᱚᱠᱮ᱾ ᱯᱷᱩᱴᱠᱟᱹ ᱫᱚ ᱪᱮᱫ ᱞᱮᱠᱟ, ᱵᱟᱲᱟ ᱠᱟᱛᱮᱫ ᱵᱮᱱ ᱡᱚᱢ ᱵᱟᱲᱟ ᱠᱮᱫ ᱠᱚᱣᱟ?
ᱯᱩᱴᱠᱟᱹᱣ ᱫᱚ ᱜᱚᱝᱠᱮ, ᱞᱟᱦᱟ ᱛᱮ ᱟᱹᱨᱩᱵ ᱵᱟᱲᱟ ᱦᱩᱭ ᱮᱱᱟ᱾
ᱦᱳᱭ ᱦᱳᱭ ᱜᱚᱝᱠᱮ ᱚᱱᱟ ᱟᱹᱨᱩᱵ ᱵᱟᱲᱟ ᱫᱚ ᱟᱹᱨᱩᱯ ᱵᱟᱲᱟᱟᱜ ᱜᱮ ᱢᱟᱱᱮ ᱪᱮᱫ ᱞᱮᱠᱟ ᱵᱷᱮᱨᱟᱭᱴᱤ ᱛᱮᱵᱮᱱ ᱡᱚᱢ ᱵᱟᱲᱟ ᱠᱮᱫ ᱠᱚᱣᱟ?
ᱟᱹᱨᱩᱵ ᱵᱟᱲᱟ ᱦᱩᱭᱱᱟ᱾ ᱛᱟᱨᱯᱚᱨᱮ ᱠᱟᱹᱴᱤᱡ ᱫᱟᱜ ᱨᱮ ᱠᱟᱹᱴᱤᱡ ᱞᱤᱧ ᱦᱮᱰᱮᱡ ᱵᱟᱲᱟ ᱠᱮᱫᱟ᱾
ᱦᱳᱭ ᱦᱳᱭ ᱦᱳᱭ᱾
ᱟᱨ ᱛᱟᱯᱚᱨ ᱫᱟᱜ ᱨᱮ ᱦᱮᱰᱮᱡ ᱵᱟᱲᱟ ᱠᱟᱛᱮᱜ ᱟᱫᱚ ᱛᱟᱨᱯᱚᱨᱮ ᱚᱱᱠᱟ ᱠᱟᱛᱮᱫ ᱜᱮ ᱛᱟᱦᱚᱞᱮ ᱟᱫᱚ᱾ ᱥᱩᱱᱩᱢ ᱨᱮ ᱵᱮᱥ ᱪᱮᱦᱨᱟ ᱚᱸᱰᱮ ᱠᱷᱚᱱᱚᱡ ᱞᱤᱧ ᱪᱷᱟᱠᱟᱣ ᱠᱮᱫᱟ᱾
ᱦᱳᱭ ᱦᱳᱭ ᱦᱳᱭ᱾
ᱪᱷᱟᱠᱟᱣ ᱠᱟᱛᱮ ᱥᱩᱱᱩᱢ ᱨᱮ ᱵᱮᱥ ᱪᱮᱦᱨᱟ ᱵᱷᱟᱹᱡᱤ ᱵᱟᱲᱟ ᱠᱚ ᱦᱩᱭᱱᱟ᱾
ᱦᱩᱸ ᱦᱩᱸ᱾
ᱵᱷᱟᱭᱡᱤ ᱵᱟᱲᱟ ᱠᱟᱛᱮ, ᱚᱱᱠᱟ ᱠᱟᱛᱮ ᱛᱟᱞᱦᱮ ᱥᱟᱥᱟᱝ, ᱢᱚᱥᱞᱟ ᱦᱟᱱᱟ ᱠᱚ ᱱᱚᱣᱟ ᱠᱚ ᱮᱢ ᱵᱟᱲᱟ ᱦᱩᱭᱱᱟ, ᱢᱳᱴᱟᱢᱩᱴᱤ ᱚᱱᱟ ᱮᱨᱚᱠᱚᱢ ᱫᱚ ᱵᱳᱞᱴᱤ ᱡᱤᱞ ᱞᱮᱠᱟ ᱥᱤᱵᱤᱞ ᱠᱮᱫᱟ᱾
ᱦᱳᱭ ᱜᱚᱢᱠᱮ, ᱛᱟᱦᱞᱮ ᱟᱵᱮᱱ ᱫᱚ ᱯᱩᱴᱠᱤ ᱠᱚᱫᱚ ᱵᱮᱱ ᱞᱮᱴᱚ ᱵᱟᱲᱟ ᱞᱮᱫ ᱠᱚᱣᱟ ᱥᱮ ᱵᱟᱝ?
ᱵᱟᱝᱼᱟ ᱜᱚᱝᱠᱮ, ᱟᱫᱚ ᱮᱠᱚᱞᱟ ᱫᱚ ᱟᱫᱚ ᱪᱮᱫ ᱞᱮᱠᱟ ᱞᱤᱧ ᱞᱮᱴᱚᱭᱟ?
ᱦᱳᱭ ᱦᱳᱭ ᱟᱫᱮ ᱜᱚᱢᱠᱮ ᱯᱩᱴᱠᱟᱹ ᱞᱮᱴᱚ ᱫᱚ ᱟᱹᱰᱤ ᱥᱤᱵᱤᱞᱟ ᱢᱮᱱᱛᱮ ᱚᱱᱠᱟ ᱞᱤᱧ ᱟᱸᱡᱚᱢ ᱵᱟᱲᱟ ᱟᱠᱟᱜᱼᱟ, ᱟᱹᱞᱤᱧ ᱦᱚᱸ᱾ ᱵᱟ ᱟᱞᱤᱧ ᱦᱚ ᱫᱚᱢᱮ ᱮᱠᱴᱟ ᱫᱚ ᱵᱟᱹᱞᱤᱧ ᱡᱚᱢ ᱵᱟᱲᱟᱣ ᱠᱟᱫᱟ ᱟᱞᱮ ᱥᱮᱫ ᱫᱚ ᱳᱴ ᱯᱩᱴᱠᱟᱹ ᱫᱚ ᱫᱚᱢᱮ ᱮᱠᱴᱟ ᱫᱚ ᱵᱟᱝᱠᱚ ᱧᱟᱢᱚᱜᱼᱟ ᱟᱞᱮ ᱥᱮᱱᱟᱜ ᱜᱚᱱᱚᱝ ᱞᱮᱠᱟ ᱫᱚ ᱚᱱᱮᱧ ᱞᱟᱹᱭᱟᱫ ᱵᱮᱱ ᱡᱟᱦᱟᱸ ᱞᱮᱠᱟ ᱜᱚᱱᱚᱝ ᱛᱮ ᱧᱟᱢᱚᱜᱼᱟᱼᱺ ᱟᱫᱚ ᱤᱱᱟᱹᱜ ᱜᱟᱱ ᱜᱚᱱᱚᱝᱼᱼ ᱛᱮᱫᱚ ᱵᱟᱵᱮᱱ ᱦᱟᱛᱟᱣ ᱫᱟᱲᱮᱭᱟᱜᱼᱟ ᱟᱫᱚ ᱡᱩᱫᱤ ᱩᱛᱩ ᱞᱟᱜᱤᱫ ᱵᱤᱱ ᱦᱟᱛᱟᱣ ᱠᱷᱟᱡ ᱫᱚ ᱞᱮᱴᱚ ᱞᱟᱹᱜᱤᱫ ᱫᱚᱵᱮᱱ ᱚᱠᱟᱨ ᱨᱮᱵᱮᱱ ᱧᱟᱢᱟ ᱦᱮᱸ᱾ ᱟᱫᱚ ᱚᱸᱱᱮ ᱚᱱᱟ ᱠᱷᱟᱹᱛᱤᱨ ᱛᱮ ᱵᱤᱥᱤ ᱜᱚᱱᱚᱝ ᱦᱚᱛᱮᱡ ᱛᱮ ᱟᱞᱤᱧ ᱫᱚ ᱵᱟᱞᱤᱧ ᱦᱟᱛᱟᱣ ᱜᱮᱭᱟ ᱜᱮᱭᱟ ᱫᱚᱢᱮ ᱫᱚ ᱡᱟ ᱚᱱᱠᱟ ᱢᱚᱪᱟᱼᱼ ᱵᱚᱪᱷᱚᱨ ᱫᱤᱱ ᱨᱮᱱᱟᱜ ᱡᱟᱦᱟᱸ ᱟᱵᱚᱣᱟᱜ ᱩᱫ ᱩᱫ ᱢᱟᱱᱮ ᱯᱚᱨᱚᱵᱽ ᱞᱮᱠᱟ ᱥᱮᱴᱮᱨ ᱟᱠᱟᱱ ᱞᱮᱠᱟᱼᱼ ᱠᱟᱹᱣᱟ ᱥᱮ ᱛᱚ ᱯᱚᱨᱚᱵᱽ ᱞᱮᱠᱟ ᱡᱚᱠᱷᱚᱱ ᱥᱮᱴᱮᱨᱚᱜ ᱠᱟᱱᱟ ᱩᱫ ᱠᱚᱦᱚᱸ ᱛᱟᱦᱞᱮᱼᱼ ᱱᱤᱭᱚᱢ ᱞᱮᱠᱟ ᱫᱚ ᱡᱤᱣᱤ ᱞᱟᱲᱮᱡ ᱫᱚ ᱡᱚᱢ ᱠᱟᱜᱮᱡ ᱡᱤᱣᱤ ᱦᱚᱛᱚᱭ ᱞᱟᱹᱭᱟ ᱠᱟᱹᱴᱤᱡ ᱵᱟᱝ ᱵᱟᱝ ᱱᱚᱣᱟᱼᱼ ᱠᱚ ᱡᱚᱢ ᱞᱮᱠᱷᱟᱡ ᱫᱚᱼᱼ